ᱦᱮᱞᱳ
ᱦᱮ ᱦᱮᱞᱳ
ᱡᱚᱦᱟᱨ ᱜᱮ ᱜᱚᱝᱠᱮ
ᱦᱮᱸ ᱡᱚᱦᱟᱨ ᱥᱟᱹᱜᱩᱱ ᱥᱤᱸᱜᱟᱹᱲ ᱾
ᱥᱟᱹᱜᱩᱱ ᱥᱤᱸᱜᱟᱹᱲ ᱾
ᱦᱳᱭ ᱪᱮᱫᱵᱤᱱ ᱪᱤᱠᱟᱹᱭᱟ ᱜᱚᱝ ᱟᱹᱞᱤᱧ ᱫᱚ ᱦᱟᱸᱜ ᱪᱮᱜ ᱵᱟᱞᱤᱧ ᱪᱤᱠᱟᱹᱭᱟ ᱟᱹᱞᱤᱧ ᱫᱚ ᱦᱟᱸᱜ ᱞᱤᱧ ᱫᱩᱲᱩᱵ ᱟᱠᱟᱱᱟ ᱦᱟᱸᱜ ᱾
ᱚ ᱟᱪᱪᱷᱟ ᱡᱚᱢ ᱵᱟᱲᱟ ᱫᱚ ᱦᱩᱭᱮᱱᱟ ᱥᱮ ᱟᱣᱨᱤᱭᱟᱜᱼᱟ?
ᱦᱮᱸ ᱡᱚᱢ ᱵᱟᱲᱟ ᱠᱚᱫᱚ ᱦᱩᱭ ᱠᱟᱱᱟ ᱢᱟᱡᱟᱱ ᱢᱟᱡᱟᱱ ᱦᱩᱭᱱᱟ ᱟᱨᱠᱤ ᱾ ᱟᱨ ᱟᱵᱤᱱ ᱜᱮ?
ᱦᱮᱸ ᱟᱞᱤᱧ ᱦᱚᱸ ᱱᱚᱜᱼᱚᱭ ᱡᱚᱢ ᱵᱟᱲᱟ ᱠᱟᱛᱮᱫ ᱫᱩᱲᱩᱵ ᱵᱟᱲᱟ ᱦᱩᱭ ᱠᱟᱱᱟ ᱾
ᱦᱳᱭ ᱟᱨ ᱛᱟᱞᱮ ᱜᱚᱝᱠᱮ ᱞᱟᱹᱭ ᱟᱞᱤᱧ ᱠᱟᱹᱢᱤ ᱠᱚᱫᱚ?
ᱠᱟᱹᱢᱤ ᱠᱚᱫᱚ ᱦᱟᱯᱮ ᱱᱤᱛᱚᱜ ᱫᱚ ᱚᱱᱠᱟ ᱫᱚ ᱠᱟᱹᱢᱤ ᱠᱚᱫᱚ ᱪᱮᱫ ᱦᱚᱸ ᱵᱟᱹᱱᱩᱜᱼᱟ ᱾ ᱱᱚᱜᱚᱝᱠᱟ ᱫᱟᱜ ᱡᱟᱹᱲᱤ ᱦᱚᱸ ᱵᱟᱭ ᱫᱟᱜ ᱡᱟᱹᱲᱤ ᱟᱵᱩᱱ ᱠᱟᱱᱟ ᱠᱷᱮᱛ ᱵᱟᱹᱫᱽ ᱠᱚᱨᱮᱜ ᱦᱚᱸ ᱠᱟᱹᱢᱤ ᱫᱚ ᱼᱼ ᱵᱟᱝ ᱮᱦᱚᱵ ᱦᱩᱭ ᱠᱟᱱᱟ ᱛᱚ ᱱᱤᱛᱚᱜ ᱫᱚ ᱚᱲᱟᱜ ᱠᱚᱨᱮᱫ ᱜᱮ ᱾
ᱚᱛᱮ ᱚᱲᱟᱜ ᱠᱚᱨᱮᱜ ᱜᱮ ᱵᱟᱝ ᱦᱳᱭ ᱟᱱᱟᱜ ᱦᱚᱸ ᱟᱫᱚ ᱼᱼ ᱮ ᱵᱟᱭ ᱡᱟᱹᱲᱤᱭ ᱟᱵᱚᱱ ᱠᱷᱟᱱ ᱫᱚ ᱠᱟᱹᱢᱤ ᱫᱚ ᱦᱟᱸᱜ ᱵᱟᱵᱚᱱ ᱢᱟᱲᱟᱝ ᱫᱟᱲᱮᱭᱟᱜᱼᱟ ᱥᱮ ᱛᱷᱩᱠᱩᱢ ᱜᱮ ᱛᱟᱦᱮᱱ ᱛᱟᱵᱚᱱᱟ ᱡᱟᱦᱟᱸ ᱨᱚᱦᱚᱭ ᱠᱟᱹᱢᱤ ᱼᱼ ᱛᱟᱵᱚᱱ ᱫᱚ ᱾
ᱦᱮᱸ ᱦᱳᱭ ᱦᱳᱭ ᱾
ᱟᱨ ᱛᱟᱞᱦᱮ ᱞᱟᱹᱭ ᱟᱹᱞᱤᱧ ᱢᱤᱫ ᱵᱟᱨ ᱠᱷᱮᱛ ᱦᱚᱸ ᱵᱟᱯᱮ ᱨᱚᱦᱚᱭ ᱠᱟᱫᱟ ᱜᱚᱝᱠᱮ?
ᱵᱟᱝᱜᱮ ᱮᱠᱫᱚᱢ ᱵᱟᱝ ᱨᱚᱦᱚᱭ ᱦᱩᱭ ᱠᱟᱱᱟ ᱫᱟᱜ ᱡᱟᱹᱲᱤ ᱵᱟᱭ ᱫᱟᱜ ᱡᱟᱹᱲᱤ ᱠᱟᱜᱼᱟ ᱾
ᱚ
ᱛᱚ ᱟᱯᱮ ᱫᱚ ᱪᱮᱫ ᱞᱮᱠᱟ ᱟᱯᱮ ᱥᱮᱱ ᱫᱚ ᱦᱚᱭ ᱦᱤᱥᱤᱫ?
ᱟᱞᱮ ᱟᱞᱮ ᱥᱮᱱᱚᱜ ᱦᱚᱭ ᱦᱤᱥᱤᱫ ᱫᱚᱦᱟᱸᱜ ᱜᱚᱝᱠᱮ ᱱᱚᱣᱟ ᱼᱼ ᱮ ᱨᱚᱦᱚᱭ ᱫᱚᱞᱮ ᱨᱚᱦᱚᱭ ᱵᱟᱲᱟ ᱜᱚᱫ ᱠᱮᱜ-ᱟ ᱟᱞᱮ ᱫᱚ ᱦᱟᱸᱜ ᱠᱮᱱᱮᱞ ᱫᱟᱜ ᱠᱚᱦᱟᱸᱜ ᱞᱮ ᱧᱟᱢ ᱫᱚ ᱦᱟᱸᱜ ᱼᱼ ᱠᱮ ᱼᱼ
ᱟᱪᱪᱷᱟ ᱟᱪᱪᱷᱟ ᱦᱮᱸ ᱟᱯᱮᱥᱮᱱ ᱫᱚ ᱢᱟᱨᱟᱝ ᱢᱟᱨᱟᱝ ᱠᱮᱱᱮᱞ ᱢᱮᱱᱟᱜ ᱠᱟᱫᱟ ᱥᱮ ᱪᱮᱫ ᱞᱮᱠᱟ?
ᱦᱳᱭ ᱢᱟᱨᱟᱝ ᱢᱟᱨᱟᱝ ᱮᱫᱚᱢ ᱾ ᱠᱮᱱᱮᱞ ᱢᱮᱱᱟᱜ ᱟᱠᱟᱫᱟ ᱟᱫᱚ ᱚᱱᱟ ᱠᱚ ᱫᱟᱜ ᱛᱮᱜᱮ ᱦᱟᱸᱜ ᱞᱮ ᱼᱼ ᱨᱚᱦᱚᱭ ᱵᱟᱲᱟ ᱜᱚᱫ ᱠᱮᱫᱟ ᱦᱟᱸᱜ ᱪᱟᱵᱟ ᱪᱟᱵᱟᱭ ᱫᱟᱞᱮ ᱦᱟᱸᱜ ᱟᱞᱮ ᱫᱚ ᱾ ᱦᱳᱭ ᱥᱮ ᱠᱮᱱᱮᱞ ᱫᱟᱜ ᱛᱮᱜᱮ ᱟᱫᱚ ᱥᱮᱨᱢᱟ ᱡᱟᱹᱲᱤ ᱢᱟᱦᱟᱸᱜ ᱮᱸ ᱛᱤᱱ ᱛᱤᱱᱟᱹᱜ ᱫᱤᱱ ᱯᱚᱨ ᱦᱟᱸᱜ ᱮ ᱡᱟᱹᱲᱤᱭ ᱟᱵᱚᱱ ᱠᱟᱱᱟ ᱚᱱᱟ ᱠᱚᱭᱚᱜ ᱠᱟᱛᱮᱜ ᱫᱚ ᱵᱟᱝ ᱜᱟᱱᱚᱜ ᱠᱟᱱᱟ ᱥᱮ ᱾ ᱟᱫᱚ ᱚᱱᱟ ᱠᱷᱟᱹᱛᱤᱨ ᱟᱫᱚ ᱟᱞᱮ ᱫᱚ ᱦᱟᱸᱜ ᱞᱮ ᱢᱟᱲᱟᱝ ᱧᱚᱜ ᱠᱟᱱᱟ ᱦᱟᱸᱜ ᱾
ᱦᱳᱭ ᱦᱳᱭ ᱦᱳᱭ ᱾ ᱟᱫᱚ ᱟᱞᱮ ᱫᱚ ᱥᱮᱨᱢᱟ ᱡᱟᱹᱲᱤ ᱜᱮᱞᱮ ᱚᱯᱮᱠᱷᱟᱣ ᱠᱟᱜ-ᱟ ᱛᱤᱥᱦᱟᱸᱜ ᱡᱟᱹᱲᱤ ᱟᱵᱚᱱ ᱠᱟᱱᱟ ᱾ ᱚᱱᱟ ᱪᱷᱟᱲᱟ ᱫᱚ ᱟᱞᱮ ᱫᱚ ᱠᱟᱹᱢᱤ ᱫᱚ ᱵᱟᱞᱮ ᱞᱟᱦᱟ ᱫᱟᱲᱮᱭᱟᱜ ᱠᱟᱱᱟ ᱦᱟᱸᱜ ᱾
ᱦᱳᱭ ᱦᱳᱭ ᱦᱳ ᱦᱮᱸᱻ ᱟᱞᱮ ᱫᱚ ᱠᱤᱪᱷᱩ ᱠᱤᱪᱷᱩ ᱵᱟᱹᱭᱦᱟᱹᱲ ᱨᱮ ᱦᱮᱸ ᱟᱞᱮ ᱱᱚᱛᱮᱱᱟᱜ ᱠᱤᱪᱷᱤ - ᱠᱤᱪᱷᱤ ᱵᱟᱹᱭᱦᱟᱹᱲ ᱨᱮᱫᱚ ᱦᱟᱸᱜ ᱦᱟᱹᱲᱭᱟᱹᱨ ᱜᱚᱫ ᱟᱠᱟᱱ ᱛᱟᱠᱚᱣᱟ ᱜᱚᱝᱠᱮ ᱜᱟᱹᱪᱷᱤ ᱠᱚᱫᱚ
ᱚ ᱟᱪᱪᱷᱟ ᱩᱱᱟᱹᱜ ᱯᱮ ᱞᱚᱜᱚᱱ ᱠᱟᱜᱼᱟ᱾
ᱦᱳᱭ - ᱦᱳᱭ ᱟᱞᱮ ᱫᱚ ᱦᱟᱱᱮ ᱟᱥᱟᱲ, ᱮᱸ ᱨᱮᱱᱟᱜ ᱯᱳᱭᱞᱳ ᱥᱮᱱ ᱠᱷᱚᱱ ᱜᱮ
ᱟᱪᱪᱷᱟ - ᱟᱪᱪᱷᱟ ᱱᱟᱯᱟᱭ ᱠᱟᱛᱷᱟ ᱠᱟᱱᱟ ᱚᱱᱟ ᱦᱚᱸ
ᱦᱩᱸ ᱦᱩᱸ ᱟᱫᱚ ᱚᱱᱟ ᱞᱮᱠᱟᱛᱮ ᱦᱟᱸᱜ ᱟᱞᱮ ᱫᱚ ᱦᱟᱸᱜ ᱞᱮ ᱢᱟᱲᱟᱝ ᱧᱚᱜ ᱠᱟᱱ ᱜᱮᱭᱟ᱾
ᱦᱳᱭ ᱦᱳᱭ ᱦᱚᱭ
ᱟᱰᱤ ᱱᱚᱝᱠᱟ ᱪᱮᱫ ᱠᱳ ᱞᱮᱭᱟ ᱜᱚᱝᱠᱮ ᱛᱟᱦᱞᱮ ᱟᱯᱮ ᱥᱮᱸᱫ ᱱᱚᱠᱟ ᱫᱟᱜᱽ ᱡᱟᱹᱲᱤ ᱠᱚᱭᱻ ᱵᱤᱥᱤ ᱞᱮᱠᱷᱟᱱ ᱫᱚ ᱱᱩᱠᱩ ᱠᱷᱮᱛ ᱠᱚᱨᱮ ᱜᱚᱝᱜᱷᱟ ᱠᱚᱫᱚ ᱠᱚ ᱧᱟᱢᱚᱜ ᱟᱥᱮ ᱵᱟᱝ ᱜᱚᱝ
ᱦᱳᱭ ᱧᱟᱢᱚᱜ ᱜᱮᱭᱟ ᱠᱚ ᱜᱚᱸᱜᱷᱟ ᱠᱚ ᱾ ᱰᱟᱹᱲᱠᱟᱹ ᱦᱟᱹᱠᱩ ᱠᱚ ᱥᱟᱵᱽ ᱵᱟᱲᱟ ᱦᱩᱭᱩᱜ ᱜᱮᱭᱟ ᱫᱟᱜ ᱡᱟᱹᱲᱤ ᱵᱟᱹᱲᱛᱤ ᱞᱮᱠᱷᱟᱱ ᱾
ᱜᱚᱝᱠᱮ ᱜᱚᱝᱠᱮ ᱞᱟᱹᱭ ᱟᱞᱤᱧ ᱤᱭᱟᱹ ᱫᱚ ᱫᱟᱨᱩᱱ ᱠᱩ ᱥᱤᱵᱤᱞᱟ ᱦᱮᱸ ᱜᱚᱸᱝᱜᱷᱟ ᱫᱚ?
ᱦᱮᱸ ᱥᱤᱵᱤᱞ ᱜᱤᱭᱟ ᱠᱚ
ᱟᱹᱰᱤ ᱫᱟᱹᱨᱩᱱ ᱵᱮᱱ ᱵᱩᱡᱷᱟᱹᱣᱟ ᱡᱚᱢ ᱨᱮ ᱞᱟᱹᱭ ᱟᱹᱵᱤᱱ ᱠᱟᱱᱟ ᱞᱤᱧ
ᱫᱟᱨᱩᱱ ᱵᱤᱱ ᱵᱩᱡᱷᱟᱹᱣ ᱜᱮᱭᱟ ᱟᱫᱚ ᱠᱟᱹᱴᱤᱡᱽ ᱟᱢᱲᱟ ᱢᱮᱥᱟᱣ ᱠᱚᱱ ᱫᱚ ᱟᱨᱦᱚ ᱠᱟᱹᱴᱤᱡᱽ ᱱᱟᱯᱟᱭ ᱧᱚᱜ ᱠᱚ ᱵᱩᱡᱷᱟᱹᱜᱼᱟ᱾
ᱟᱢᱵᱲᱟ ᱥᱟᱛᱮᱫ ᱢᱟ ᱫᱚ ᱫᱟᱹᱨᱩᱱ ᱞᱟᱹᱭᱟᱞᱤᱧ ᱟᱹᱰᱤ ᱮᱠᱫᱚᱢ ᱮᱸ ᱠᱟᱴᱩᱵ ᱵᱮᱱ ᱛᱚᱜᱚᱡᱽ ᱨᱮᱦᱚᱸ ᱵᱟᱵᱮᱱ ᱵᱩᱡᱽ ᱫᱟᱲᱮᱣᱜ ᱦᱮᱸ ᱮ ᱠᱟᱹᱴᱩᱵ ᱥᱮ ᱨᱚᱠᱚᱡᱽ ᱦᱩᱸᱵᱟᱵᱮᱱ ᱵᱩᱡᱷᱟᱹᱣ ᱫᱟᱲᱮᱭᱟᱜᱼᱟ ᱦᱟ ᱟ ᱛᱟᱦᱞᱮ ᱜᱚᱝᱠᱮ ᱟᱞᱤᱧ ᱛᱟᱦᱞᱮ ᱵᱤᱨ - ᱵᱩᱨᱩ ᱫᱚᱯᱮ ᱥᱮᱱ ᱫᱚ ᱪᱮᱫ ᱞᱮᱠᱟ?
ᱵᱤᱨ ᱵᱩᱨᱩ ᱫᱚ ᱜᱚᱝᱠᱮ ᱟᱞᱮᱥᱮᱱ ᱫᱚ ᱢᱮᱱᱟᱜ ᱜᱮᱭᱟ ᱢᱟᱨᱟᱝ - ᱢᱟᱨᱟᱝ ᱵᱤᱨ ᱵᱩᱨᱩ ᱜᱮ ᱥᱮᱸᱫᱽᱨᱟ ᱠᱚᱦᱚᱸᱞᱮ ᱪᱟᱞᱟᱣ ᱵᱟᱲᱟᱜ ᱜᱮᱭᱟ᱾
ᱟᱨ ᱛᱤᱱᱟᱹᱜ ᱥᱟᱺᱜᱤᱧ ᱨᱮ ᱜᱚᱝᱠᱮ ᱤᱭᱟᱹ ᱵᱤᱨ - ᱵᱩᱨᱩ ᱠᱚᱫᱚ
ᱵᱤᱨ - ᱵᱩᱨᱩ ᱫᱚ ᱜᱚᱝᱠᱮ ᱟᱞᱮ ᱫᱚ ᱵᱟᱲᱜᱮ ᱠᱷᱚᱱᱟᱜ ᱜᱮ ᱧᱮᱞ ᱧᱟᱢᱚᱜᱼᱟ᱾
ᱚᱸ ᱟᱪᱪᱷᱟ - ᱟᱪᱪᱷᱟ ᱛᱟᱞᱦᱮ ᱚᱢ ᱫᱚ ᱥᱩᱨ ᱜᱤᱭᱟᱹ ᱛᱟᱞᱦᱮ ᱯᱩᱴᱠᱟᱹ ᱠᱚ ᱩᱫ ᱳ ᱜᱚᱝᱠᱮ ᱟᱯᱮ ᱥᱮᱱ ᱫᱚ ᱟᱹᱰᱤ ᱡᱟᱥᱛᱤ ᱜᱤᱭᱟᱹ ᱠᱚ ᱛᱟᱞᱦᱮ
ᱯᱟᱹᱴᱠᱟᱹ ᱠᱚ ᱦᱮᱸ ᱚᱢᱚᱱᱚᱜ ᱜᱮᱭᱟ ᱠᱚ
ᱦᱩᱸ ᱛᱟᱞᱦᱮ ᱡᱟᱹᱥᱛᱤ ᱜᱮ ᱢᱮᱱᱟᱜ ᱠᱟᱫ ᱠᱚ ᱱᱤᱭᱟᱹ ᱥᱚᱢᱚᱭ ᱫᱚ ᱛᱟᱞᱮ ᱠᱚ ᱚᱢᱚᱱ ᱵᱟᱲᱟᱜ ᱠᱟᱱᱟ ᱥᱮ ᱵᱟᱝ ᱜᱚᱝᱠᱮ?
ᱱᱤᱭᱟᱹ ᱥᱩᱢᱚᱭ ᱫᱚ ᱵᱤᱨᱼᱵᱩᱨᱩ ᱥᱮᱱ ᱫᱚ ᱦᱟᱯᱮ ᱦᱟᱸᱜ ᱵᱟᱝ ᱪᱟᱞᱟᱣ ᱦᱩᱭ ᱠᱟᱱᱟ ᱚᱢᱚᱱᱚᱜ ᱠᱟᱱ ᱜᱮᱭᱟ ᱠᱚ ᱡᱟᱹᱱᱤᱡᱽ
ᱚᱸ ᱟᱪᱪᱷᱟ - ᱟᱪᱪᱷᱟ ᱦᱳᱭ ᱥᱮᱱᱚᱜ ᱯᱮ ᱥᱮᱱᱚᱜ ᱯᱮ ᱧᱮᱞ ᱟᱹᱜᱩ ᱛᱟᱞᱦᱮ ᱜᱚᱝᱠᱮ ᱞᱟᱹᱭᱟᱞᱤᱧ ᱮᱸ ᱡᱤᱵᱽ - ᱡᱤᱭᱟᱹᱞᱤ ᱠᱚᱫᱚ ᱪᱮᱫ ᱞᱮᱠᱟ ᱢᱮᱱᱟᱜ ᱠᱚᱣᱟ ᱟᱯᱮ ᱵᱤᱨ - ᱵᱩᱨᱩ ᱠᱚᱨᱮ ᱫᱚ?
ᱵᱤᱨ - ᱵᱩᱨᱩ ᱠᱚᱨᱮ ᱫᱚ ᱡᱤᱵᱽ - ᱡᱤᱭᱟᱹᱞᱤ ᱠᱚᱫᱚ ᱱᱤᱛᱚᱜ ᱫᱚ ᱚᱱᱠᱟ ᱫᱚ ᱵᱩᱹᱱᱩᱜ ᱠᱚᱣᱟ ᱦᱟᱸᱜ ᱱᱩᱠᱩ ᱦᱟᱹᱛᱤ ᱠᱚ ᱢᱮᱱᱟᱜ ᱠᱚᱜᱮᱭᱟ ᱪᱮᱬᱮ ᱠᱚ - ᱪᱤᱯᱨᱩᱡ ᱠᱚ ᱢᱮᱱᱟᱜ ᱠᱚᱣᱟ ᱵᱟᱱᱟ ᱠᱚ
ᱵᱟᱱᱟ ᱠᱚᱦᱚᱸ ᱢᱮᱱᱟᱜ ᱠᱚᱜᱮᱭᱟ, ᱟᱨ ᱛᱟᱞᱦᱮ ᱪᱮᱬᱮ ᱢᱩᱫᱽ ᱨᱮ ᱫᱚ ᱪᱤᱞᱤ ᱪᱮᱲᱮᱸ ᱠᱚᱠᱚ ᱧᱮᱞᱚᱜ - ᱟ ᱜᱚᱝᱠᱮ?
ᱪᱮᱬᱮ ᱢᱚᱫᱽᱫᱷᱮ ᱫᱚᱻ ᱢᱟᱨᱟᱜ ᱪᱮᱬᱮ
ᱢᱟᱨᱟᱜ ᱪᱮᱬᱮ ᱢᱮᱱᱟᱜ ᱠᱚᱜᱮᱭᱟ ᱵᱟᱝ, ᱟᱨ ᱛᱟᱦᱞᱮ ᱜᱚᱝ ᱠᱮ ᱱᱚᱜ-ᱚ ᱱᱚᱝᱠᱟ ᱠᱚ ᱞᱟᱹᱭ ᱫᱚ ᱢᱟᱨᱟᱜ ᱪᱮᱬᱮ ᱫᱚ ᱦᱟᱸᱜ ᱱᱚᱝᱠᱟ ᱪᱮᱫ ᱠᱚ ᱞᱟᱹᱭᱟᱻ ᱫᱟᱜ ᱢᱟᱲᱟᱝ ᱥᱮ ᱫᱟᱜ ᱯᱷᱟᱠ ᱯᱚᱨ ᱫᱚ ᱡᱟᱦᱟᱸᱻ ᱟᱹᱰᱤ ᱪᱮᱦᱨᱟ ᱠᱚ ᱮᱱᱮᱡ ᱫᱚ ᱤᱞ ᱛᱩᱞ ᱠᱟᱛᱮᱮᱫ ᱩᱱᱠᱩ ᱥᱟᱺᱰᱤ ᱢᱟᱨᱟᱜ ᱠᱚᱻ ᱱᱩᱠᱩ ᱠᱚᱫᱚ ᱵᱮᱱ ᱧᱮᱞ ᱵᱟᱲᱟ ᱠᱟᱜ ᱠᱚ ᱥᱮ ᱵᱟᱝ ᱱᱚᱝᱠᱟᱱ ᱚᱠᱛᱚ ᱮᱱᱮᱡ ᱚᱠᱛᱚ
ᱮᱱᱮᱡ ᱚᱠᱛᱚ ᱫᱚ ᱜᱚᱝᱠᱮ ᱫᱟᱜ ᱡᱟᱹᱲᱤ ᱥᱚᱢᱚᱭ ᱛᱚ ᱵᱟᱝ ᱪᱟᱞᱟᱣ ᱦᱩᱭ ᱠᱟᱱᱟ
ᱦᱩᱸ ᱦᱩᱸ
ᱟᱫᱚ ᱧᱮᱞ ᱵᱟᱝ ᱦᱩᱭ ᱠᱟᱱᱟ ᱮᱱᱮᱡ ᱚᱠᱛᱚ ᱫᱚ
ᱟᱨ ᱛᱟᱦᱚᱞᱮ ᱜᱚᱝᱠᱮ ᱞᱟᱹᱭ ᱮᱫᱟ ᱞᱤᱧ ᱩᱱᱠᱩ ᱢᱟᱨᱟᱜ ᱤᱞ ᱠᱚᱫᱚ ᱢᱮᱨᱚᱢ ᱜᱩᱯᱤ ᱜᱩᱯᱤ ᱯᱮ ᱦᱟᱞᱟᱝ ᱟᱹᱜᱩ ᱵᱟᱲᱟᱭᱟ ᱥᱮ ᱵᱟᱝ ᱛᱟᱦᱚᱞᱮ
ᱦᱮᱸ ᱚᱱᱠᱟ ᱢᱤᱫ ᱵᱟᱨ ᱧᱟᱢᱚᱜ ᱜᱮᱭᱟ ᱫᱚᱢᱮ ᱫᱚ ᱵᱟᱝ ᱧᱟᱢᱚᱜ-ᱟ᱾
ᱚ ᱛᱟᱦᱚᱞᱮ ᱫᱚᱢᱮ ᱥᱟᱸᱜᱮ ᱫᱚ ᱢᱟᱨᱟᱝ ᱫᱚ ᱵᱟᱹᱱᱩᱜ ᱠᱟᱜ ᱠᱚᱣᱟ ᱵᱟᱝ
ᱦᱮᱸ ᱫᱚᱢᱮ ᱥᱟᱸᱜᱮ ᱫᱚ ᱵᱟᱹᱱᱩᱜ ᱠᱚᱣᱟ
ᱟᱨ ᱵᱟᱠᱷᱟᱱ ᱠᱤᱪᱷᱩ ᱠᱤᱪᱷᱩ ᱴᱚᱴᱷᱟ ᱨᱮᱫᱚ ᱞᱤᱧ ᱧᱮᱞ ᱠᱟᱫᱟ ᱫᱚᱢᱮ ᱦᱮᱸ ᱚᱱᱟ ᱛᱮᱦᱚᱸ ᱩᱱᱠᱩ ᱠᱟᱹᱣᱰᱤ ᱠᱚ ᱟᱨᱡᱟᱣᱟ ᱩᱱᱠᱩ ᱡᱟᱦᱟᱸ ᱢᱟᱨᱟᱜ ᱱᱟᱜ ᱡᱟᱦᱟᱸ ᱟᱨᱠᱤ ᱤᱞ ᱦᱳᱭ ᱦᱟᱞᱟᱝ ᱟᱹᱜᱩ ᱠᱟᱛᱮ ᱟᱫᱚ ᱵᱟᱡᱟᱨ ᱠᱚᱨᱮ ᱟᱠᱷᱨᱤᱧ ᱠᱚ ᱤᱫᱤ ᱛᱮ ᱚᱱᱟ ᱢᱟᱛᱚ ᱟᱭᱢᱟ ᱜᱮ ᱜᱚᱱᱚᱝ ᱛᱮᱠᱚ ᱟᱠᱷᱨᱤᱧᱟ ᱥᱮ
ᱦᱳᱭ ᱜᱚᱝᱠᱮ ᱦᱳᱭ ᱦᱳᱭ
ᱦᱩᱸ ᱦᱩᱸ
ᱛᱚ ᱟᱯᱮ ᱥᱮᱱ ᱫᱚ ᱪᱮᱞᱠᱟ ᱵᱤᱨ - ᱵᱩᱨᱩ ᱫᱚ ᱢᱮᱱᱟᱜ ᱠᱟᱫᱟ ᱥᱮ ᱵᱟᱝ ᱜᱚᱝᱠᱮ
ᱵᱟᱝᱟ ᱜᱚᱝᱠᱮ ᱟᱞᱮ ᱫᱚ ᱯᱷᱟᱠᱟ ᱜᱮᱭᱟᱞᱮ ᱴᱷᱮᱱ ᱫᱚ ᱵᱤᱨ - ᱵᱩᱨᱩ ᱠᱚᱫᱚ ᱦᱟᱸᱜ ᱵᱟᱹᱱᱩᱜ ᱟᱠᱟᱫᱟ ᱦᱟᱸᱜ
ᱟᱨ ᱛᱟᱦᱞᱮ ᱟᱯᱮ ᱫᱚ ᱥᱮᱸᱫᱽᱨᱟ ᱠᱚᱫᱚ ᱵᱟᱯᱮ ᱪᱟᱞᱟᱣ ᱵᱟᱲᱟᱜ ᱜᱮᱭᱟ
ᱥᱮᱸᱫᱽᱨᱟ ᱫᱚ ᱦᱟᱸᱜ ᱵᱟᱞᱮ ᱥᱮᱱ ᱵᱟᱲᱟᱜ-ᱟ ᱱᱚᱝᱠᱟ ᱟᱫᱚ ᱵᱤᱨ ᱵᱩᱨᱩ ᱜᱮ ᱵᱟᱭ ᱛᱟᱦᱮᱸ ᱞᱮᱱᱠᱷᱟᱱ ᱫᱚ ᱚᱠᱟ ᱨᱮ ᱵᱤᱱ ᱥᱮᱸᱫᱽᱨᱟᱭᱟ ᱦᱮᱸ ᱵᱟᱝ ᱟᱞᱮ ᱫᱚ ᱱᱚᱣᱟ ᱜᱩᱰᱩ ᱜᱚᱡ ᱜᱮᱞᱮ ᱪᱟᱞᱟᱜ ᱜᱮᱭᱟ ᱥᱮᱸᱫᱽᱨᱟ ᱫᱚ ᱦᱟᱸᱜ
ᱟᱪᱪᱷᱟ ᱟᱪᱪᱷᱟ ᱟᱪᱪᱷᱟ
ᱠᱷᱤᱡᱩᱨ ᱫᱟᱨᱮ ᱠᱚᱨᱮ ᱮᱸ ᱱᱚᱜ ᱱᱟ ᱟᱨᱠᱤ ᱛᱩᱠᱟᱹ ᱠᱚᱦᱚᱸ ᱥᱟᱨᱜᱟ ᱜᱚᱡ ᱟᱨᱠᱤ
ᱦᱳᱭ ᱱᱚᱣᱟ ᱛᱟᱞᱮ ᱫᱟᱨᱮ ᱠᱚᱨᱮᱫ
ᱦᱳᱭ ᱛᱟᱞᱮ ᱫᱟᱨᱮ, ᱠᱷᱤᱡᱩᱨ ᱫᱟᱨᱮ, ᱢᱟᱫ ᱫᱟᱨᱮ ᱱᱚᱜ ᱚᱱᱟ ᱠᱚᱨᱮ ᱦᱮᱸ ᱤᱭᱟᱹ ᱞᱚᱲᱠᱚᱭ ᱵᱟᱲᱟ ᱠᱚᱣᱟᱞᱮ ᱟᱨᱠᱤ
ᱟᱪᱪᱷᱟ ᱜᱚᱝᱠᱮ
ᱦᱩᱸ ᱟᱫᱚ ᱚᱱᱟ ᱥᱟᱨᱜᱟ ᱠᱚᱦᱚᱸ ᱟᱹᱰᱤ ᱟᱸᱴ ᱜᱮᱠᱚ ᱥᱤᱵᱤᱞᱟ ᱱᱚᱱᱛᱮ ᱫᱚ ᱛᱟᱦᱚᱞᱮ ᱫᱚ ᱥᱮᱸᱫᱽᱨᱟ ᱥᱮᱫ ᱚᱱᱟ ᱜᱮ ᱦᱟᱸᱜ ᱞᱮ ᱥᱮᱸᱫᱽᱨᱟᱭᱟ
ᱟᱪᱪᱷᱟ ᱛᱟᱦᱚᱞᱮ ᱜᱚᱝᱠᱮ ᱟᱯᱮ ᱥᱮᱱ ᱫᱚ ᱚᱱᱠᱟᱱᱟᱜ ᱯᱚᱨᱚᱵᱽ ᱫᱚ ᱪᱮᱫ ᱯᱚᱨᱚᱵᱽ ᱠᱚᱯᱮ ᱢᱟᱱᱟᱣᱟ?
ᱯᱚᱨᱚᱵᱽ ᱫᱚ ᱟᱞᱮ ᱟᱵᱚ ᱥᱟᱱᱛᱟᱲ ᱥᱟᱶᱛᱟ ᱨᱮᱱᱟᱜ ᱡᱟᱦᱟᱸ ᱯᱚᱨᱚᱵᱽ ᱠᱚ ᱠᱟᱱᱟ ᱚᱱᱟ ᱠᱚᱜᱮ ᱦᱟᱸᱜ ᱞᱮ ᱢᱟᱱᱟᱣ ᱵᱟᱛ ᱛᱟᱣ ᱵᱟᱲᱟᱭᱮᱜ-ᱟ ᱱᱚᱛᱮ ᱫᱚ
ᱟᱪᱪᱷᱟ ᱚᱱᱠᱟᱱᱟᱜ ᱢᱟᱨᱟᱝ ᱯᱚᱨᱚᱵᱽ ᱫᱚ ᱚᱠᱟ ᱴᱟᱜ ᱯᱮ ᱢᱟᱱᱟᱣ ᱜᱮᱭᱟ ᱟᱯᱮ ᱫᱚ?
ᱢᱟᱨᱟᱝ ᱯᱚᱨᱚᱵᱽ ᱫᱚ ᱦᱟᱸᱜ ᱱᱤᱛᱚᱜ ᱫᱚ ᱟᱵᱚ ᱥᱟᱱᱛᱟᱲ ᱥᱟᱶᱛᱟ ᱨᱮᱢᱟ ᱦᱟᱸᱜ ᱢᱮᱱᱟᱜ ᱠᱟᱱ ᱱᱚᱣᱟ ᱥᱚᱨᱦᱟᱭ ᱯᱚᱨᱚᱵᱽ ᱜᱮ ᱦᱮᱸ
ᱦᱳᱭ
ᱟᱫᱚ ᱚᱱᱟ ᱟᱠᱟ ᱞᱮᱠᱟ ᱛᱮᱜᱮ ᱟᱞᱮ ᱫᱚ ᱦᱟᱸᱜ ᱥᱚᱨᱦᱟᱭ ᱯᱚᱨᱚᱵᱽ ᱜᱮ ᱡᱚᱛᱚ ᱠᱷᱚᱱ ᱢᱟᱨᱟᱝ ᱢᱮᱱ ᱛᱚᱞᱮ ᱢᱟᱱᱟᱣ ᱵᱟᱛᱟᱣᱮᱜ-ᱟ ᱥᱮ ᱡᱷᱟᱠ ᱡᱚᱢᱚᱠ ᱠᱚᱛᱮ ᱯᱮ ᱮᱸ ᱢᱟᱱᱟᱣ ᱵᱟᱛᱟᱣᱟ
ᱟᱪᱪᱷᱟ ᱟᱪᱪᱷᱟ ᱟᱪᱪᱷᱟ
ᱟᱫᱚ ᱟᱵᱚ ᱫᱚ ᱜᱚᱝᱠᱮ ᱯᱚᱨᱚᱵᱽ ᱠᱚ ᱯᱩᱱᱟᱹᱭ ᱠᱚᱢᱟ ᱵᱚᱸᱜᱟ ᱵᱩᱨᱩ ᱫᱚ ᱡᱟᱹᱥᱛᱤ ᱜᱮᱛᱟ ᱵᱚᱱ ᱚᱱᱮ ᱠᱟᱛᱷᱟ ᱨᱮ ᱵᱟᱝ ᱠᱚ ᱞᱟᱹᱭ ᱟᱠᱟᱫᱟ ᱵᱟᱨᱚ ᱢᱟᱥᱮ ᱛᱮᱨᱚ ᱯᱚᱨᱵᱚᱱ ᱟᱵᱚ ᱫᱚ
ᱦᱮᱸ ᱟᱵᱚ ᱫᱚ
ᱮᱠᱫᱚᱢ ᱟᱹᱰᱤ ᱡᱟᱹᱥᱛᱤ ᱜᱮᱛᱟ ᱵᱚᱱ ᱦᱳᱭ ᱟᱫᱚ ᱚᱱᱠᱟ ᱞᱮᱠᱟ ᱛᱮ ᱟᱞᱮ ᱥᱚᱨᱦᱟᱭ ᱟᱞᱮ ᱫᱚ ᱦᱟᱸᱜ ᱢᱚᱬᱮ ᱢᱟᱦᱟ ᱞᱮ ᱢᱟᱱᱟᱣᱟ ᱟᱯᱮ ᱫᱚ ᱜᱚᱝᱠᱮ ᱛᱤᱱᱟᱹᱜ ᱫᱤᱱ ᱯᱮ ᱢᱟᱱᱟᱣᱟ ᱥᱚᱨᱦᱟᱭ ᱫᱚ?
ᱟᱞᱮ ᱦᱚᱸ ᱜᱚᱝᱠᱮ ᱢᱚᱬᱮ ᱥᱤᱧ ᱢᱚᱬᱮ ᱢᱟᱦᱟᱸ ᱜᱮ ᱢᱟᱱᱟᱣᱟᱞᱮ
ᱚ ᱚ ᱟᱪᱪᱷᱟ ᱟᱪᱪᱷᱟ ᱟᱹᱰᱤ ᱱᱟᱯᱟᱭ ᱟᱪᱪᱷᱟ ᱜᱚᱝᱠᱮ ᱜᱚᱝᱠᱮ ᱤᱭᱟᱹ ᱪᱮᱫ ᱠᱚᱯᱮ ᱢᱟᱱᱟ ᱢᱟᱱᱟᱣ ᱵᱟᱛᱟᱣᱟ ᱪᱮᱫ ᱠᱚᱯᱮ ᱢᱟᱱᱟᱣ ᱵᱟᱛᱟᱣᱟ?
ᱜᱚᱝᱠᱮ ᱟᱞᱮ ᱫᱚ ᱯᱳᱭᱞᱳ ᱫᱤᱱ ᱫᱚ ᱩᱢ ᱢᱟᱦᱟ ᱫᱚᱥᱟᱨ ᱫᱤᱱ ᱫᱚ ᱥᱟᱹᱨᱫᱤ ᱢᱟᱦᱟᱸ ᱞᱮ ᱢᱟᱱᱟᱣᱟ
ᱳ ᱟᱪᱪᱷᱟ
ᱟᱨᱻ
ᱦᱮᱸ ᱞᱟᱹᱭ ᱵᱤᱱ
ᱦᱮᱞᱳ
ᱦᱮᱸ ᱦᱮᱞᱳ
ᱩᱠᱩᱨ ᱨᱚᱲ ᱵᱟᱝ ᱟᱸᱡᱚᱢᱚᱜ ᱠᱟᱱ ᱛᱟᱵᱮᱱᱟ
ᱦᱚᱸ ᱟᱹᱞᱤᱧᱟᱜ ᱨᱚᱲ ᱢᱟ ᱱᱚᱜᱼᱚᱭ ᱟᱹᱰᱤ ᱴᱷᱤᱠᱟᱹᱱ ᱜᱮ ᱟᱵᱮᱱ ᱜᱮ ᱵᱤᱱ ᱛᱷᱤᱨᱚᱜ ᱠᱟᱱᱟ ᱥᱮ ᱯᱚᱨᱚᱵᱮᱞᱮᱢᱼᱼ ᱛᱟᱹᱵᱤᱱᱟᱭ
ᱚ ᱟᱪᱪᱷᱟ ᱟᱪᱪᱷᱟ ᱦᱮᱸ ᱢᱮᱱ ᱫᱟᱹᱞᱤᱧ ᱯᱳᱭᱞᱳ ᱢᱟᱦᱟᱸ ᱫᱚ ᱟᱞᱮ ᱫᱚ ᱩᱢ ᱢᱟᱦᱟᱸ ᱞᱮ ᱢᱟᱱᱟᱣᱟ
ᱦᱳᱭ ᱦᱳᱭ
ᱟᱨ ᱫᱚᱥᱟᱨ ᱫᱤᱱ ᱫᱚ ᱦᱟᱸᱜ
ᱦᱳᱭ ᱫᱚᱥᱟᱨ ᱫᱤᱱ ᱫᱚ
ᱦᱮᱞᱳ
ᱦᱮᱞᱳ
ᱟᱸᱡᱚᱢ ᱮᱫᱟ ᱵᱮᱱ
ᱦᱳᱭ ᱟᱸᱡᱚᱢ ᱮᱫᱟ ᱞᱤᱧ ᱢᱟ ᱞᱟᱹᱭ ᱵᱤᱱ ᱥᱮ ᱟᱸᱡᱚᱢ ᱮᱫᱟ ᱞᱤᱧ ᱟᱹᱞᱤᱧ ᱫᱚ ᱟᱹᱰᱤ ᱨᱤᱞᱟᱹ ᱢᱟᱞᱟ ᱴᱷᱤᱢ ᱴᱷᱟᱢ ᱜᱮ ᱦᱟᱸᱜ ᱞᱤᱧ ᱟᱸᱡᱚᱢ ᱮᱫᱟ
ᱟᱪᱪᱷᱟ ᱟᱯᱮ ᱫᱚ ᱚᱠᱟ ᱞᱮᱠᱟ ᱯᱮ ᱢᱟᱱᱟᱣᱟ ᱟᱹᱞᱤᱧ ᱫᱚ ᱦᱟᱸᱜ ᱱᱤᱛᱚᱜ ᱫᱚ ᱵᱟᱹᱞᱤᱧ ᱫᱤᱥᱟᱹᱭᱮᱫᱟ ᱵᱟᱹᱞᱤᱧ ᱞᱟᱹᱭ ᱫᱟᱲᱮᱭᱟᱜ ᱠᱟᱱᱟ
ᱚ ᱟᱪᱪᱷᱟ ᱟᱪᱪᱷᱟ ᱟᱞᱮ ᱫᱚ ᱦᱟᱸᱜ ᱜᱚᱝᱠᱮ ᱱᱚᱝᱠᱟ ᱞᱮ ᱢᱟᱱᱟᱣᱟ ᱦᱮᱸ ᱯᱳᱭᱞᱳ ᱢᱟᱦᱟᱸ ᱫᱚ ᱦᱟᱸᱜ ᱟᱞᱮᱭᱟᱜ ᱫᱚ ᱩᱢ ᱢᱟᱦᱟ ᱦᱚᱭ ᱥᱮ
ᱟᱪᱪᱷᱟ ᱟᱪᱪᱷᱟ
ᱦᱚᱭ ᱮᱱ ᱦᱤᱞᱳᱜ ᱫᱚ ᱦᱟᱸᱜ ᱩᱢ ᱵᱟᱲᱟᱜ ᱟᱞᱮ ᱛᱟᱯᱚᱨᱮ ᱱᱚᱜ ᱚᱱᱟ ᱫᱚ ᱦᱟᱸᱜ ᱰᱟᱝᱨᱤ ᱠᱚᱣᱟᱜ ᱯᱚᱨᱚᱵᱽ ᱥᱮ ᱟᱵᱚ ᱨᱮᱱ ᱩᱱᱠᱩ ᱡᱟᱦᱟᱸᱭ ᱦᱮᱸ ᱱᱩᱠᱩ ᱠᱚᱣᱟᱜ ᱯᱚᱨᱚᱵᱽ ᱛᱟᱦᱮᱱᱟ ᱛᱚ ᱥᱚᱵᱚᱫ ᱠᱤᱪᱨᱤᱡ ᱱᱚᱜᱼᱱᱟ ᱠᱚ ᱜᱚᱸᱥᱟᱭ ᱚᱲᱟᱜ ᱠᱚ ᱦᱟᱸᱜ ᱞᱮ ᱜᱚᱥᱟᱲᱮ ᱚᱲᱟᱜ ᱡᱟᱦᱟᱸ ᱵᱚᱱ ᱢᱮᱛᱟᱜ ᱱᱚᱣᱟ ᱠᱚ ᱥᱟᱯᱷᱟ ᱵᱟᱲᱟᱭᱟᱠᱚ ᱟᱨ ᱱᱟᱦᱮᱞ ᱟᱨᱟᱬ ᱠᱚ ᱱᱚᱜ-ᱱᱟ ᱠᱚᱞᱮ ᱥᱟᱯᱷᱟ ᱵᱟᱲᱟᱭᱟ ᱯᱩᱭᱞᱳ ᱫᱤᱱ ᱡᱟᱦᱟᱸ ᱫᱚ ᱩᱢ ᱢᱟᱦᱟ ᱦᱤᱞᱳᱜ ᱛᱟᱨ ᱫᱚᱥᱟᱨ ᱫᱤᱱ ᱫᱚ ᱦᱟᱸᱜ ᱟᱞᱮ ᱫᱚ ᱦᱩᱭᱩᱜ ᱠᱟᱱ ᱛᱟᱞᱮᱭᱟ ᱵᱚᱸᱜᱟ ᱢᱟᱦᱟ ᱟᱨᱠᱤ ᱵᱚᱸᱜᱟ ᱫᱤᱱ
ᱟᱪᱪᱷᱟ ᱟᱪᱪᱷᱟ
ᱮᱱ ᱦᱤᱞᱳᱜ ᱫᱚᱞᱮ ᱦᱟᱸᱜ ᱵᱚᱸᱜᱟᱜ ᱟᱞᱮ ᱫᱚ
ᱦᱳᱭ
ᱚᱲᱟᱜ ᱨᱮ ᱜᱮᱨ ᱵᱚᱸᱜᱟᱜ ᱛᱟᱯᱚᱨᱮ ᱡᱟᱦᱮᱨ ᱠᱚᱨᱮ ᱦᱚᱸᱠᱚ ᱵᱚᱸᱜᱟᱜ-ᱟ ᱦᱮᱸ ᱛᱟᱯᱚᱨᱮ ᱛᱮᱥᱟᱨ ᱫᱤᱱ ᱫᱚ ᱦᱟᱸᱜ ᱟᱞᱮ ᱫᱚ ᱦᱟᱸᱜ ᱠᱷᱩᱱᱴᱟᱹᱣ ᱢᱟᱦᱟ ᱛᱟᱞᱮ ᱮᱱ ᱦᱤᱞᱳᱜ ᱫᱚ ᱦᱟᱸᱜ ᱞᱮ ᱠᱷᱩᱱᱴᱟᱹᱣᱮᱫ ᱠᱚᱣᱟ ᱰᱟᱹᱝᱨᱤ ᱠᱟᱰᱟ ᱠᱚ ᱦᱚᱭ ᱥᱮ ᱟᱨᱼᱼ ᱟᱫᱚ ᱠᱷᱩᱱᱴᱟᱹᱣ ᱰᱟᱹᱝᱨᱤ ᱠᱟᱴᱟ ᱨᱮ ᱠᱷᱩᱱᱴᱟᱹᱣ ᱠᱚᱨᱮ ᱛᱮᱥᱟᱨ ᱢᱟᱱᱮ ᱯᱩᱱ ᱫᱤᱱ ᱫᱚ ᱯᱩᱱ ᱫᱤᱱ ᱫᱚᱦᱟᱸᱜ ᱟᱞᱮ ᱫᱚ ᱡᱟᱞᱮ ᱢᱟᱦᱟᱸ ᱡᱟᱦᱟᱸ ᱵᱟᱥᱠᱮ ᱢᱟᱦᱟᱸ ᱵᱚᱱ ᱢᱮᱱ ᱮᱫᱟ
ᱦᱮᱸ ᱦᱮᱸ
ᱟᱨ ᱢᱚᱬᱮᱼᱼ ᱫᱤᱱ ᱨᱮᱫᱚ ᱵᱩᱰᱦᱤ ᱵᱟᱥᱠᱮ ᱞᱮ ᱢᱟᱱᱟᱣᱟ ᱟᱨᱠᱤ ᱵᱩᱰᱷᱤ ᱵᱟᱥᱠᱮ ᱜᱮᱠᱚ ᱢᱮᱛᱟᱜ-ᱟ ᱟᱞᱮ ᱱᱚᱛᱮ ᱫᱚ ᱟᱞᱮ ᱴᱚᱴᱷᱟ ᱱᱚᱣᱟ ᱠᱚᱨᱮ ᱫᱚ ᱦᱳᱭ ᱟᱨ ᱱᱚᱝᱠᱟ ᱠᱟᱛᱮᱫ ᱢᱚᱬᱮ ᱫᱤᱱ ᱫᱚ ᱢᱚᱬᱮ ᱫᱤᱱ ᱦᱟᱸᱜ ᱞᱮ ᱯᱩᱨᱟᱹᱣᱮᱜᱼᱟ ᱱᱚᱜ ᱱᱚᱝᱠᱟ ᱠᱟᱛᱮ
ᱚ ᱟᱪᱪᱷᱟ ᱟᱯᱚ ᱢᱤᱫ ᱫᱤᱱ ᱜᱮᱯᱮ ᱠᱷᱩᱱᱴᱟᱹᱣ ᱠᱚᱣᱟ ᱥᱮ ᱪᱮᱫ ᱞᱮᱠᱟ
ᱦᱳᱭ ᱦᱳᱭ ᱟᱞᱮ ᱫᱚ ᱟᱫᱚ ᱚᱱᱟ ᱡᱟᱦᱟᱸ ᱰᱟᱦᱟᱨ ᱠᱷᱩᱱᱴᱟᱹᱣ ᱢᱮᱱᱟᱜ ᱫᱚ ᱚᱱᱟ ᱫᱚ ᱟ ᱫᱚ ᱦᱟᱸᱜ ᱟᱞᱮ ᱫᱚ ᱮ ᱥᱚᱨᱚᱦᱦᱟᱭ ᱵᱚᱸᱜᱟ ᱵᱚᱱ ᱥᱚᱨᱦᱟᱭᱚᱜ-ᱟ ᱛᱚ ᱟᱨ ᱛᱟᱯᱚᱨᱮ ᱚᱱᱟ ᱫᱚ ᱦᱟᱸᱜ ᱟᱸᱜᱷᱟᱲ ᱵᱚᱸᱜᱟ ᱦᱟᱸᱜ ᱟ ᱟᱞᱮ ᱫᱚ ᱰᱟᱦᱟᱨ ᱠᱷᱩᱱᱴᱟᱹᱣ ᱫᱚ ᱦᱟᱸᱜ ᱦᱩᱭᱩᱜ ᱛᱟᱞᱮᱭᱟ
ᱦᱳᱭ ᱦᱳᱭ
ᱚᱱᱟ ᱫᱚ ᱠᱤᱪᱷᱩ ᱫᱤᱱ ᱠᱤᱪᱷᱩ ᱫᱤᱱ ᱯᱚᱨ ᱦᱟᱸᱜ ᱟᱞᱮ ᱫᱚ ᱦᱟᱸᱜ ᱰᱟᱦᱟᱨ ᱛᱟᱞᱮ ᱠᱷᱩᱱᱴᱟᱹᱣ ᱠᱚᱣᱟ ᱰᱟᱦᱟᱨ ᱠᱷᱩᱱᱴᱟᱹᱣ ᱦᱚ ᱦᱩᱭᱩᱜ ᱛᱟᱞᱮᱭᱟ ᱟᱫᱚ ᱚᱱᱟ ᱫᱚᱦᱚᱜ ᱠᱤᱪᱷᱩ ᱫᱤᱱ ᱯᱚᱨ ᱟᱞᱮ ᱫᱚ ᱚᱱᱟ ᱞᱮᱛᱟᱲ ᱨᱮᱫᱚ ᱵᱟᱝ ᱦᱟᱸᱜ ᱞᱮ ᱠᱷᱩᱱᱴᱟᱹᱣ ᱠᱚᱣᱟ ᱠᱤᱪᱷᱩ ᱫᱤᱱ ᱯᱚᱨ
ᱦᱳᱭ
ᱟᱨ ᱛᱟᱦᱚᱞᱮ ᱜᱚᱝᱠᱮ ᱟᱯᱮ ᱫᱚ ᱪᱮᱫ ᱠᱟᱯᱮ ᱠᱷᱩᱱᱴᱟᱹᱣ ᱠᱚᱣᱟ ᱟᱹᱰᱤ ᱡᱟᱹᱥᱛᱤ ᱜᱮ ᱥᱮ ᱚᱱᱠᱟ ᱴᱩᱠ ᱮᱴᱟᱜ ᱯᱮ ᱛᱚᱞ ᱵᱟᱲᱟ ᱠᱚᱣᱟ
ᱵᱟᱝ ᱵᱟᱝ ᱡᱟᱹᱥᱛᱤ ᱫᱚ ᱟᱞᱮᱫᱚ ᱵᱟᱨ ᱫᱤᱱ ᱞᱮ ᱠᱷᱩᱱᱴᱟᱹᱣ ᱠᱚᱜᱣᱟ ᱛᱚ
ᱦᱚ ᱦᱚ
ᱟᱫᱚ ᱯᱳᱭᱞᱳ ᱫᱤᱱ ᱫᱚ ᱦᱟᱸᱜ ᱡᱟᱦᱟᱸ ᱡᱟᱞᱮ ᱢᱟᱲᱟᱝ ᱫᱤᱱ ᱠᱷᱩᱱᱴᱟᱹᱣ ᱫᱚ ᱦᱟᱸᱜ ᱚᱱᱠᱟ ᱫᱚ ᱵᱟᱝ ᱦᱩᱭᱩᱜ ᱜᱮᱭᱟ ᱱᱠᱩ ᱢᱤᱫᱵᱟᱨ ᱠᱚ ᱛᱚᱞ ᱠᱚᱣᱟ ᱫᱚᱢᱮ ᱡᱟᱠ ᱡᱚᱢᱚᱠ ᱫᱚ ᱵᱟᱝ ᱦᱩᱭᱩᱜ-ᱟ ᱮᱱᱦᱤᱞᱳᱜ ᱫᱚ ᱟᱨ ᱢᱩᱪᱟᱹᱫ ᱫᱤᱱ ᱦᱤᱞᱳᱜ ᱜᱮ ᱦᱟᱸᱜ ᱠᱟᱹᱴᱤᱡ ᱡᱟᱹᱥᱛᱤ ᱧᱚᱜ ᱠᱚ ᱛᱚᱞ ᱠᱚᱣᱟ ᱩᱱ ᱥᱩᱢᱟᱹᱭ ᱡᱟᱠ ᱡᱚᱢᱚᱠ ᱦᱩᱭᱩᱜ-ᱟ
ᱚ ᱟᱪᱪᱷᱟ ᱟᱪᱪᱷᱟ ᱟᱞᱮ ᱫᱚ ᱜᱚᱝᱠᱮ ᱮᱠᱫᱚᱢ ᱚᱱᱮ ᱚᱱᱠᱟ ᱜᱮᱞᱮ ᱠᱷᱩᱱᱴᱟᱹᱣ ᱠᱚᱣᱟ ᱟᱫᱚ ᱮᱜ ᱤᱭᱟᱹ ᱥᱚᱢᱚᱭ ᱦᱚᱸ ᱡᱟᱦᱟᱸ ᱫᱚ ᱵᱚᱱ ᱢᱮᱛᱟᱜ ᱠᱟᱱ
ᱦᱮᱸ
ᱚ ᱩᱱ ᱥᱚᱢᱚᱭ ᱦᱚᱸ ᱟᱹᱰᱤ ᱟᱸᱴ ᱜᱮ ᱦᱟᱸᱜ ᱞᱟᱜᱟᱣ ᱜᱚᱫᱚᱜ-ᱟ ᱟᱞᱮ ᱱᱚᱛᱮ ᱛᱟᱦᱞᱮ ᱠᱤᱪᱷᱩ ᱫᱤᱱ ᱯᱚᱨ ᱵᱟᱹᱞᱤᱧ ᱞᱟᱹᱭ-ᱟᱜ ᱵᱤᱱᱟ ᱠᱤᱪᱷᱩ ᱫᱤᱱ ᱯᱚᱨ ᱦᱟᱱᱮ ᱫᱤᱥᱚᱢ ᱠᱷᱩᱱᱴᱟᱹᱣ ᱡᱟᱦᱟᱸ ᱫᱚ ᱫᱮᱥ ᱢᱮᱱᱟᱜ-ᱟ ᱚᱱᱟ ᱫᱚ ᱟᱭᱢᱟ ᱫᱤᱥᱚᱢ ᱟᱭᱢᱟ ᱴᱚᱴᱷᱟ ᱠᱷᱚᱱ ᱠᱚ ᱦᱤᱡᱩᱜ-ᱟ ᱟᱨ ᱩᱱ ᱥᱩᱢᱚᱭ ᱫᱚ ᱟᱞᱮ ᱫᱚᱞᱮ ᱯᱨᱟᱭᱤᱡᱽ ᱫᱤᱭᱮ ᱦᱚᱸᱞᱮ ᱠᱷᱩᱱᱴᱟᱹᱣ ᱦᱚᱪᱚ ᱠᱚᱣᱟ ᱟᱨᱠᱤ ᱡᱟᱦᱟᱸᱭ ᱵᱷᱟᱜᱤ ᱨᱚᱦᱚᱜ ᱦᱚᱪᱚ ᱠᱚᱣᱟᱛᱮ ᱮ ᱥᱟᱦᱚᱥ ᱱᱩᱭ ᱫᱚ ᱦᱟᱸᱜ ᱠᱟᱴᱤᱡ ᱯᱨᱟᱭᱤᱡ ᱠᱚ ᱦᱟᱸᱜ ᱠᱚ ᱮᱢ ᱜᱚᱫ ᱟᱠᱚᱣᱟ ᱱᱚᱝᱠᱟ ᱟᱹᱛᱩ ᱥᱳᱞᱳ ᱟᱱᱟ ᱠᱷᱚᱱᱜᱮ
ᱟᱪᱪᱷᱟ ᱟᱪᱪᱷᱟ
ᱟᱫᱚ ᱡᱩᱫᱤ ᱵᱮᱱ ᱞᱟᱹᱭᱟ ᱟᱵᱮᱱ ᱫᱚ ᱠᱟᱰᱟ ᱰᱟᱹᱝᱨᱤ ᱵᱮᱱ ᱟᱹᱜᱩ ᱠᱚᱣᱟ ᱚᱱᱠᱟ ᱞᱮᱠᱟ ᱦᱚᱸ ᱵᱮᱵᱚᱥᱛᱛᱟ ᱢᱮᱱᱟᱜ ᱟᱠᱟᱫᱟ ᱠᱟᱰᱟ ᱰᱟᱝᱨᱤ ᱵᱮᱱ ᱟᱹᱜᱩ ᱠᱚᱣᱟ ᱟᱵᱮᱱ ᱨᱮᱱ ᱡᱩᱫᱤ ᱵᱷᱟᱹᱜᱤ ᱨᱳᱜᱟ ᱡᱤ ᱥᱚᱨᱮᱥ ᱢᱮᱱᱛᱮ ᱵᱟᱪᱟᱜ-ᱟ ᱟᱵᱮᱱ ᱫᱚ ᱯᱳᱭᱞᱳ ᱯᱨᱟᱭᱤᱡᱽ ᱥᱮ ᱯᱳᱭᱞᱳ ᱥᱤᱨᱯᱟᱹ ᱟᱵᱮᱱ ᱫᱚᱵᱮᱱ ᱧᱟᱢᱟ ᱟᱫᱚ ᱚᱱᱠᱟ ᱞᱮᱠᱟᱛᱮ ᱦᱟᱜ ᱟᱫᱚ ᱱᱤᱛᱚᱜ ᱢᱟᱦᱟ ᱥᱚᱦᱚᱨᱟᱭ ᱢᱟ ᱠᱟᱹᱴᱤᱡ ᱥᱟᱜᱤᱧ ᱧᱚᱜ ᱨᱮᱜᱮ ᱢᱮᱱᱟᱜ ᱛᱟᱵᱚᱱ ᱚᱱᱟ ᱞᱟᱹᱭᱛᱮ ᱜᱟᱸᱜ ᱟᱹᱣᱨᱤ ᱦᱟᱸᱜ ᱞᱮ ᱜᱚᱴᱟᱭᱟ ᱟᱨ ᱵᱟᱠᱷᱟᱱ ᱫᱚ ᱦᱮᱸ ᱚᱱᱟ ᱠᱚᱫᱚ ᱜᱚᱴᱟ ᱠᱚ ᱛᱟᱞᱮᱭᱟ ᱟᱨᱠᱤ ᱟᱭᱢᱟ ᱟᱭᱢᱟ ᱜᱮᱠᱚ ᱮᱢ ᱵᱟᱲᱟ ᱠᱚ ᱛᱟᱞᱮᱭᱟ
ᱦᱳᱭ ᱦᱳᱭ ᱦᱳᱭ ᱟᱫᱚ ᱜᱚᱢᱠᱮ ᱱᱚᱜ-ᱚᱭ ᱚᱱᱟ ᱞᱟᱦᱟ ᱦᱟᱸᱜ ᱱᱚᱜ-ᱚᱭ ᱛᱚ ᱫᱟᱸᱥᱟᱭ ᱯᱚᱨᱚᱵᱽ ᱥᱮᱴᱮᱨᱚᱜ ᱠᱟᱱᱟ ᱦᱟᱸᱜ
ᱦᱳᱭ ᱦᱳᱭ ᱥᱚᱨᱦᱟᱭ ᱞᱟᱦᱟ ᱢᱟ ᱫᱟᱥᱟᱭ